ᱦᱮᱸ ᱜᱚᱢᱠᱮ ᱡᱚᱦᱟᱨ ᱜᱮ।
ᱦᱮᱸ ᱡᱚᱦᱟᱨ ᱜᱮ ᱜᱚᱝᱠᱮ।
ᱦᱮᱸ ᱜᱚᱝᱠᱮ ᱥᱟᱹᱜᱩᱱ ᱥᱮᱛᱟᱜ,
ᱥᱟᱹᱜᱩᱱ ᱥᱮᱛᱟᱜ ᱟᱨ ᱪᱮᱫᱞᱮᱠᱟ ᱢᱮᱱᱟᱜ ᱢᱮᱭᱟ
ᱦᱮᱸ ᱱᱚᱜ-ᱚᱭ ᱦᱟᱸᱜ ᱱᱤᱛᱚᱜ ᱦᱟᱸᱜ ᱠᱤᱪᱩ ᱜᱷᱟᱹᱲᱤ ᱞᱟᱦᱟ ᱜᱮ ᱵᱟᱹᱫ ᱵᱟᱲᱟ ᱦᱩᱭᱮᱛᱮ ᱦᱮᱸ ᱩᱱ ᱫᱟᱨᱟ ᱫᱚ ᱫᱟᱹᱛᱟᱹᱱᱤ ᱦᱩᱛᱩᱢ ᱵᱟᱰᱟ ᱦᱩᱭ ᱠᱟᱱᱟ, ᱜᱚᱝᱠᱮ ᱟᱵᱤᱱ
ᱟᱹᱞᱤᱧ ᱦᱚᱸ ᱱᱟᱯᱟᱭ ᱜᱮ ᱢᱮᱱᱟᱜ ᱞᱤᱭᱟᱹ
ᱦᱮᱸ ᱦᱮᱸ ᱦᱮᱸ ᱜᱚᱝᱠᱮ ᱛᱟᱦᱞᱮ ᱪᱟ ᱱᱟᱥᱛᱟ ᱚᱱᱠᱟ ᱡᱟᱸᱦᱟᱱᱟᱜ ᱵᱨᱮᱠᱯᱷᱟᱥᱴ ᱠᱚ ᱦᱩᱭᱱᱟ ᱥᱮ ᱵᱟᱝ?
ᱵᱨᱮᱠᱯᱷᱟᱥᱴ ᱫᱚ ᱟᱣᱨᱤ ᱦᱩᱭᱩᱜ-ᱟ ᱪᱟ ᱠᱚ ᱧᱩ ᱵᱟᱲᱟ ᱦᱩᱭᱱᱟ ᱪᱟ ᱵᱤᱥᱠᱩᱴ ᱚᱱᱟᱜᱮ
ᱦᱩᱸ ᱦᱩᱸ ᱦᱮᱸ ᱱᱤᱡᱮ ᱠᱚᱨᱮᱱᱟᱜ ᱦᱩᱛᱩᱢ ᱵᱟᱲᱟ ᱦᱩᱭ ᱠᱟᱱᱟ ᱟᱫᱚ ᱚᱱᱠᱟ ᱱᱟᱥᱛᱟ ᱯᱟᱥᱛᱟ ᱠᱩᱫᱚ ᱵᱟᱝ ᱡᱚᱢ ᱵᱟᱲᱟ ᱦᱩᱭ ᱠᱟᱱᱟ, ᱟᱫᱚ ᱟᱨ ᱠᱷᱤᱪᱩᱲᱤᱜ ᱫᱚ ᱟᱡᱚᱣᱟᱭ ᱦᱩᱭᱩᱜ-ᱟ
ᱦᱮᱸ ᱦᱼᱳ-ᱭ ᱾ ᱟᱯᱮᱥᱮᱫ ᱫᱚ ᱪᱟᱥ ᱵᱟᱥ ᱨᱮᱱᱟᱜ ᱪᱮᱫ ᱠᱷᱚᱵᱚᱨ?
ᱜᱚᱝᱠᱮ ᱪᱟᱥᱵᱟᱥ ᱫᱚ ᱪᱟᱞᱩᱣ ᱠᱟᱱᱟ ᱜᱚᱝᱠᱮ ᱱᱚᱜ-ᱚᱭ ᱦᱟᱸᱜ ᱱᱤᱛᱚᱜ ᱫᱚ ᱛᱚᱞᱟ ᱠᱚ ᱠᱚ ᱛᱩᱫ ᱛᱩᱫ ᱦᱩᱭ ᱟᱠᱟᱫᱟ ᱛᱩᱫ ᱦᱩᱭ ᱞᱮᱠᱟᱜᱮ ᱵᱟᱨ ᱯᱮ ᱦᱚᱲᱟᱜ ᱜᱮ ᱵᱟᱠᱤ ᱢᱮᱱᱟᱜ ᱟᱨ ᱵᱟᱠᱤ ᱫᱚ ᱦᱟᱸᱜ ᱚᱝᱠᱟ ᱛᱩᱫ ᱫᱚ ᱛᱩᱫ ᱪᱟᱵᱟ ᱟᱠᱟ ᱟ ᱟᱨ ᱵᱟᱹᱫ ᱠᱚᱦᱚᱸ ᱠᱚ ᱛᱩᱫ ᱟᱠᱟᱫᱟ ᱟᱫᱚ ᱱᱤᱛᱚᱜ ᱫᱚ ᱨᱚᱦᱚᱭ ᱜᱮ ᱦᱟᱸᱜ ᱵᱟᱠᱤ ᱢᱮᱱᱟᱜ-ᱟ ᱡᱳᱱ ᱜᱮ, ᱜᱚᱝᱠᱮ ᱟᱯᱮ ᱥᱮᱱ ᱦᱚᱸ
ᱟᱞᱮ ᱥᱮᱫ ᱦᱚᱸ ᱚᱱᱠᱟᱜᱮ ᱛᱚᱞᱟ ᱠᱚᱫᱚ ᱦᱟᱨᱟ ᱟᱠᱟᱱᱟ ᱢᱩᱴᱟᱢᱩᱴᱤ ᱟᱨ ᱵᱟᱨᱭᱟ ᱯᱮᱭᱟ ᱠᱷᱮᱛ ᱫᱚᱞᱮ ᱨᱚᱦᱚᱭ ᱵᱟᱲᱟ ᱠᱮᱫᱟ ᱠᱤᱪᱷᱩ ᱠᱷᱮᱛ ᱵᱟᱠᱤ ᱢᱮᱱᱟᱜ-ᱟ
ᱟᱪᱪᱷᱟ ᱟᱪᱪᱷᱟ ᱜᱚᱝᱠᱮ ᱛᱟᱦᱞᱮ ᱢᱟᱱᱮ ᱟᱯᱮ ᱚᱱᱛᱮ ᱫᱚ ᱚᱱᱮ ᱚᱱᱠᱟ ᱵᱷᱤᱛᱟᱹᱠᱩᱯᱮ ᱢᱟᱜ ᱵᱟᱲᱟᱭᱮᱫ ᱥᱮ ᱵᱟᱝ ᱟ ᱥᱮᱱ ᱵᱟᱲᱟᱜ ᱠᱟᱱᱟ ᱵᱮᱱ ᱥᱮ ᱵᱟᱝᱟ
ᱦᱮᱸ ᱵᱷᱤᱛᱟᱹ ᱠᱚ ᱢᱟᱜ ᱪᱟᱞᱟ ᱦᱩᱭᱩᱜ ᱠᱟᱱᱟ ᱟᱫᱚ ᱵᱷᱤᱛᱟᱹ ᱫᱚ ᱢᱟᱜᱽ ᱜᱮ ᱦᱩᱭᱩᱜ-ᱟ ᱛᱚ ᱦᱮᱸ ᱥᱮ ᱱᱤᱡᱮ ᱛᱮᱜᱮ
ᱦᱮᱸ ᱦᱮᱸ ᱜᱚᱝᱠᱮ ᱢᱟᱱᱮ ᱟᱫᱚ ᱵᱷᱤᱛᱟᱹ ᱢᱟᱜ ᱠᱚ ᱵᱮᱱ ᱪᱟᱞᱟᱜ ᱠᱟᱱᱟ ᱚᱲᱟᱜ ᱥᱩᱢᱩᱝ ᱨᱮᱱᱟᱜ ᱜᱮᱥᱮ ᱚᱱᱠᱟ ᱮᱴᱟᱜ ᱦᱚᱲ ᱠᱚᱦᱚᱸ?
ᱵᱟᱝ ᱵᱟᱝ ᱮᱴᱟᱜ ᱦᱚᱲᱟᱜ ᱫᱚ ᱵᱟᱝ ᱢᱟᱱᱮ ᱱᱤᱡᱮᱨᱟᱜ ᱜᱮ
ᱦᱮᱸ ᱦᱮᱸ ᱦᱮᱸ ᱜᱚᱝᱠᱮ ᱟᱞᱤᱧ ᱫᱚ ᱢᱟᱱᱮ ᱟᱞᱤᱧ ᱮᱠᱞᱟ ᱥᱚᱢᱚᱭ ᱫᱚ ᱵᱟᱝ ᱢᱟᱱᱮ ᱮᱴᱟᱜ ᱦᱚᱲᱟᱜ ᱠᱩᱦᱚᱸ ᱪᱟᱞᱟᱜ ᱦᱩᱭᱩᱜ ᱠᱟᱱᱟ ᱚᱝᱠᱟ ᱟᱛᱩ ᱠᱚᱨᱮ ᱦᱮᱸ ᱢᱮᱱᱟᱜ ᱠᱚ ᱜᱮᱭᱟ ᱩᱝᱠᱩ ᱡᱟᱦᱟᱸᱭ ᱢᱟᱨᱟᱝ ᱢᱟᱨᱟᱝ ᱵᱟᱹᱫ ᱛᱟᱠᱚ ᱟᱫᱚ ᱩᱱᱠᱩ ᱠᱚ ᱞᱟᱹᱭ ᱜᱮᱭᱟ ᱦᱮᱸ ᱠᱟᱢᱤ ᱱᱚᱸᱰᱮ ᱠᱟᱢᱤ ᱦᱮᱸ ᱟᱞᱮ ᱦᱚᱸ ᱠᱚ ᱮᱢᱚᱜ-ᱟ ᱟᱫᱚ ᱚᱝᱠᱟ ᱦᱤᱥᱟᱹᱵᱽ ᱛᱮ ᱠᱟᱢᱤ ᱵᱟᱲᱟ ᱦᱩᱭ ᱠᱟᱱ ᱜᱮᱭᱟ ᱟᱨ ᱦᱚᱸᱜ-ᱚᱭ ᱵᱟᱨ ᱯᱮ ᱦᱚᱲᱟᱜ ᱢᱟᱜ ᱵᱟᱲᱟ ᱦᱩᱭᱩ ᱠᱟᱱᱟ᱾ ᱦᱮᱸ ᱟᱨᱦᱚ ᱱᱚᱝᱠᱟ ᱜᱮ ᱠᱟᱹᱢᱤ ᱫᱚ ᱟᱹᱰᱤᱜᱟᱱ ᱢᱮᱱᱟᱜ ᱟᱫᱚ ᱠᱟᱹᱢᱤ ᱦᱟᱸᱜ ᱥᱮᱱ ᱦᱩᱭᱩᱜ-ᱟ, ᱚᱝᱠᱟᱞᱤᱧ ᱢᱚᱱᱮᱭᱮᱫᱟ ᱜᱟᱯᱟ ᱥᱮᱡ ᱪᱟᱞᱟᱜ ᱦᱩᱭᱩᱜ-ᱟ
ᱟᱪᱪᱷᱟ ᱦᱮᱸ ᱛᱚ ᱟᱨ ᱟᱯᱮᱥᱮᱫ ᱛᱟᱦᱞᱮ ᱠᱷᱮᱛ ᱠᱚᱨᱮ ᱦᱟᱠᱩ ᱠᱚ ᱵᱟᱨᱩᱰᱟᱝ ᱠᱚᱯᱮ ᱥᱟᱵ ᱵᱟᱲᱟᱭᱮᱫ ᱠᱚᱣᱟ ᱥᱮ ᱵᱟᱝ?
ᱦᱮᱸ ᱜᱚᱝᱠᱮ ᱱᱤᱛᱚᱜ ᱫᱚ ᱦᱟᱸᱜ ᱫᱟᱜ ᱨᱮᱫᱚ ᱵᱷᱟᱜᱤ ᱜᱮᱭᱟ ᱟᱫᱚ ᱦᱟᱹᱠᱩ ᱠᱚᱦᱚᱸ ᱵᱟᱹᱫᱽ ᱠᱚᱨᱮ ᱵᱷᱟᱜᱤ ᱜᱮᱠᱚ ᱨᱟᱠᱟᱵ ᱟᱠᱟᱱᱟ ᱟᱨ ᱱᱟᱞᱟ ᱠᱚᱨᱮ ᱛᱟᱯᱚᱨᱮ ᱚᱱᱮ-ᱚᱱᱟ ᱜᱟᱹᱰᱭᱟᱹ ᱠᱚᱨᱮ ᱱᱤᱛᱚᱜ ᱫᱚ ᱦᱟᱸᱜ ᱢᱟᱱᱮ ᱚᱱᱠᱟ ᱥᱟᱵ ᱫᱚ ᱵᱟᱠᱚ ᱥᱟᱵᱚᱜ ᱠᱟᱱᱟ ᱦᱟᱹᱠᱩ ᱫᱚ᱾ ᱮᱴᱟᱜ ᱥᱮᱱ ᱠᱚᱫᱚ ᱦᱩᱲᱩ ᱠᱚᱦᱚᱸ ᱢᱟᱱᱮ ᱚᱱᱠᱟ ᱨᱚᱦᱚᱭ ᱠᱚ ᱟᱹᱣᱨᱤ ᱠᱚ ᱯᱩᱨᱟᱹᱣᱟ᱾ ᱟᱫᱚ ᱱᱚᱜ-ᱚᱭ ᱦᱟᱸᱜ ᱵᱟᱹᱫ ᱠᱚᱨᱮ ᱡᱟᱦᱟᱸᱱᱟᱜ ᱚᱱᱮ ᱥᱤ ᱠᱟᱛᱮ ᱟᱲᱜᱚᱢ ᱟᱹᱜᱩ ᱦᱩᱭᱩᱜ ᱦᱳᱭ ᱥᱮ ᱦᱮᱸ ᱟᱬᱜᱚᱢ ᱡᱚᱠᱷᱚᱡ ᱦᱟᱹᱠᱩ ᱠᱚ ᱧᱮᱞ ᱧᱟᱢᱚᱜ ᱠᱟᱱᱟ ᱫᱟᱜ ᱠᱚᱨᱮ ᱟᱫᱚ ᱩᱝᱠᱩ, ᱦᱟᱸᱜ ᱥᱟᱵ ᱟᱫᱚ ᱡᱟᱦᱟᱸᱭ ᱠᱚᱫᱚ ᱚᱱᱮ ᱯᱤᱞᱤ ᱦᱟᱸᱜ ᱥᱟᱵ ᱟᱫᱚ ᱡᱟᱦᱟᱸᱭ ᱠᱚᱫᱚ ᱚᱱᱮ ᱯᱩᱞᱤ ᱧᱮᱞ ᱠᱚ ᱪᱟᱞᱟᱣ ᱠᱚᱜ-ᱟ ᱡᱟᱦᱟᱸᱭ ᱥᱮᱛᱟᱜ ᱧᱚᱜ ᱨᱮ ᱩᱰᱩᱠ ᱠᱚᱜ-ᱟᱭ ᱵᱟᱹᱫ ᱨᱮ ᱩᱱᱤ ᱠᱚᱦᱚᱸ ᱚᱝᱠᱟ ᱫᱚ ᱦᱟᱸᱜ ᱰᱷᱮᱨᱧᱚᱜ‌‌ ᱜᱮᱠᱚ ᱥᱟᱵ ᱠᱚᱣᱟ ᱟᱨ ᱟᱞᱮ ᱫᱚ ᱦᱟᱸᱜ ᱢᱟᱱᱮ ᱵᱷᱤᱛᱟᱹᱢ ᱢᱟᱜ ᱟᱹᱜᱩ ᱠᱟᱛᱮᱫ ᱵᱷᱤᱛᱟᱹ ᱫᱚ ᱦᱟᱸᱜ ᱢᱟᱜ ᱦᱩᱭᱩᱜ ᱛᱟᱢᱟ ᱟᱨ ᱦᱟᱹᱠᱩ ᱥᱟᱵ ᱢᱚᱱᱮᱦᱚ ᱵᱟᱢ ᱧᱟᱢᱟ ᱟᱫᱚ ᱢᱚᱱᱮᱭ ᱥᱟᱵ ᱥᱟᱵ ᱵᱟᱲᱟᱭ ᱦᱩᱭᱩᱜ ᱠᱟᱱ ᱜᱮᱭᱟ ᱦᱮᱸ ᱯᱟᱥᱚ ᱫᱚ ᱟᱲᱟᱭ ᱥᱚ ᱜᱟᱱ
ᱦᱳᱭ
ᱦᱮᱸᱻ
ᱜᱚᱢᱠᱮ ᱛᱟᱦᱚᱞᱮ ᱟᱯᱮ ᱠᱚ ᱧᱟᱢᱚᱜ ᱠᱟᱱᱟ ᱵᱷᱟᱜᱮ?
ᱦᱮᱸ ᱟᱞᱮ ᱥᱮᱫ ᱫᱚ ᱵᱷᱟᱜᱤ ᱜᱮ ᱦᱟᱹᱠᱩ ᱠᱚ ᱧᱟᱢᱚᱜ ᱠᱟᱱᱟ, ᱥᱟᱵ ᱵᱟᱲᱟ ᱠᱮᱫ ᱠᱚᱣᱟᱞᱮ ᱵᱷᱟᱜᱤ ᱜᱮ᱾ ᱤᱭᱟᱹ ᱵᱟᱨ ᱯᱮ ᱫᱤᱱ ᱞᱟᱦᱟᱨᱮ ᱵᱷᱟᱜᱤ ᱜᱮ ᱫᱟᱜ ᱞᱮᱫᱟᱭ ᱟᱞᱮ ᱥᱮᱫ ᱫᱚ᱾ ᱟᱫᱚ ᱟᱞᱮ ᱥᱮᱫ ᱫᱚ ᱜᱟᱰᱟ, ᱜᱟᱰᱟ ᱢᱮᱱᱟᱜᱼᱟ ᱟᱫᱚ ᱯᱮᱭᱟ ᱯᱩᱱᱤᱭᱟᱹ ᱞᱮ ᱜᱷᱟᱴ ᱴᱤ ᱞᱮᱫᱟ ᱦᱟᱹᱴᱤ ᱞᱮ ᱫ ᱦᱟᱹᱴᱤ ᱠᱷᱚᱱ ᱵᱷᱟᱜᱤ ᱜᱮ ᱦᱟᱹᱠᱩᱩᱞᱮ ᱥᱟᱵ ᱵᱟᱲᱟ ᱠᱮᱫ ᱠᱚᱣᱟ᱾
ᱦᱮᱸ ᱜᱚᱝᱠᱮ ᱜᱟᱲᱟ ᱨᱮᱢᱟ ᱞᱤᱭᱟᱹᱠᱚ ᱫᱚᱢᱮ ᱦᱟᱹᱠᱩ ᱠᱚ ᱛᱟᱸᱦᱮ ᱠᱟᱱ ᱛᱟᱸᱦᱮ᱾
ᱦᱳᱭ, ᱛᱟᱦᱞᱮ ᱵᱷᱟᱜᱤ ᱵᱚᱞᱛᱮ ᱵᱟᱷᱜ ᱤᱭᱟ ᱯᱩᱨᱟᱹ ᱟᱠᱷᱨᱤᱧ ᱠᱮᱫ ᱠᱚᱣᱟ ᱞᱮ ᱦᱟᱴ ᱠᱚᱨᱮ᱾
ᱜᱚᱝᱠᱮ ᱢᱟᱨᱟᱝ ᱦᱟᱹᱠᱩ ᱥᱮ ᱩᱱᱠᱩ ᱢᱟᱱᱮ ᱠᱟᱹᱡ ᱠᱟᱹᱡ ᱠᱚ?
ᱟᱸᱜ ᱢᱟᱨᱟᱝ ᱵᱚᱞᱛᱮ ᱪᱮᱫ ᱢᱟᱺᱡᱷᱟᱹᱨᱤ ᱥᱟᱭᱤᱡ ᱠᱚ ᱟᱨ ᱦᱚᱯᱚᱱ ᱠᱚᱦᱚᱸ,
ᱚ ᱟᱪᱪᱷᱟ ᱟᱪᱪᱷᱟ ᱛᱟᱦᱚᱞᱮ ᱢᱟ ᱟᱰᱤ ᱫᱷᱮᱨ ᱯᱮ ᱥᱟᱵ ᱞᱮᱫ ᱠᱟᱣᱟ ᱢᱟᱱᱮ ᱯᱟᱸᱪ ᱠᱤᱞ ᱪᱷᱚ ᱠᱤᱞ ᱚᱱᱠᱟ,
ᱦᱳᱭ ᱚᱱᱠᱟᱱ ᱠᱟᱫᱚ ᱩᱱᱟᱹᱜ ᱩᱱᱟᱹᱜ ᱞᱟᱹᱴᱩ ᱠᱚᱫᱚ ᱵᱟᱝ,
ᱵᱟᱝᱟ ᱞᱟᱹᱭ ᱫᱟᱞᱤᱧ ᱜᱚᱝᱠᱮ ᱴᱳᱴᱟᱞ ᱢᱟᱱᱮ ᱡᱚᱛᱚ ᱠᱚᱛᱮ ᱤᱱᱟᱜ ᱜᱟᱱ ᱵᱷᱩᱜᱟᱜ ᱦᱩᱭᱩᱜᱼᱟ
ᱦᱮᱸ ᱫᱷᱟᱹᱨᱜᱮ ᱦᱚᱞᱟ ᱠᱷᱮᱱ ᱵᱟᱲᱛᱤᱭᱟ᱾
ᱦᱮᱸ ᱛᱟᱦᱚᱞᱮ ᱜᱚᱢᱚᱝᱠᱮ ᱟᱯ ᱫᱚ ᱵᱷᱟᱭ ᱠᱚᱠᱩ ᱜ ᱡᱠᱷᱷᱟ ᱫᱚ᱾ ᱢᱟ ᱛᱚᱵᱮ ᱦᱮᱸ ᱦᱮᱸ᱾ ᱛᱟᱦᱚᱞᱮ ᱱᱤᱭᱟᱹ ᱫᱤᱱᱟᱹᱢ ᱜᱮ ᱫᱟᱜ ᱠᱚᱫᱚᱯᱮ ᱡᱚᱢ ᱠᱚᱣᱟ᱾ ᱟᱢᱟᱜ ᱛᱤᱱᱟᱹᱜ ᱪᱟᱹᱞᱩᱜ ᱠᱟᱱᱟ ᱜᱟᱰᱟ ᱠᱚ ᱛᱤᱱᱟᱹᱜ ᱵᱷᱳᱨ ᱨᱮᱱᱟᱜ ᱵᱷᱟᱜᱤ ᱜᱮ ᱢᱮᱱᱟᱜᱼᱟ ᱛᱟᱦᱚᱞᱮᱱᱟᱹᱵ ᱫᱚᱟ ᱫᱤᱱᱟᱢ ᱜᱮ ᱦᱟᱹᱠᱩ ᱠᱚᱯᱮ ᱡᱚᱢ ᱵᱟᱲᱟ ᱠᱚᱣᱟ ᱦᱟᱸᱜ᱾
ᱦᱮᱸ᱾
ᱟᱞᱮ ᱥᱮᱫ ᱫᱚ ᱤᱭᱟᱹ ᱠᱟᱴᱠᱚᱢ ᱵᱷᱟᱜᱮ ᱠᱚ ᱧᱟᱢᱚᱜ ᱜᱮᱭᱟ, ᱟᱞᱮ ᱥᱮᱫ ᱫᱚ ᱵᱤᱨ ᱫᱤᱥᱚᱢ ᱥᱮ ᱟᱞᱮ ᱥᱮᱫ ᱫᱚ ᱤᱭᱟᱹ ᱩᱱᱠᱩ ᱫᱷᱤᱨᱤ ᱠᱟᱴᱠᱢ ᱵᱤᱱ ᱟᱡᱚᱢ ᱟᱠᱟᱫ ᱠᱚᱣᱟ ᱛᱚ?
ᱦᱮᱸ ᱜᱚᱢᱠᱮ ᱦᱮᱸ ᱧᱮᱞ ᱠᱟᱫ ᱠᱚᱜᱮᱭᱟᱞᱤᱧ᱾
ᱦᱳᱭ ᱟᱞᱮ ᱥᱮᱫ ᱩᱱᱠᱩ ᱞᱟᱹᱴᱩ ᱞᱟᱹᱴᱩ ᱠᱚ ᱫᱷᱤᱨᱤ ᱠᱟᱴ ᱠᱚᱚᱢ ᱟᱫᱚᱢ ᱠᱚ ᱧᱟᱢᱚᱜ ᱜᱮᱭᱟ᱾ ᱟᱫᱚ ᱛᱮᱦᱤᱧ ᱜᱟᱯᱟ ᱫᱚ ᱦᱟᱞᱠᱟ ᱠᱚ ᱠᱟᱹᱡ ᱠᱚ ᱠᱚᱢ ᱧᱚᱜ ᱠᱟᱱᱟ᱾
ᱦᱮᱸ, ᱦᱮᱸ ᱜᱚᱢᱠᱮ ᱟᱞᱮ ᱥᱮᱫ ᱟᱞᱮ ᱱᱚᱜᱼᱚᱭ ᱵᱤᱨ ᱫᱤᱥᱚᱢ ᱥᱩᱨ ᱜᱮ ᱦᱚᱲ ᱜᱮ ᱠᱟᱱᱟᱞᱮ᱾ ᱟᱫᱚ ᱟᱞᱮ ᱥᱮᱫ ᱦᱚᱸ ᱢᱟᱱᱮ ᱠᱟᱴᱠᱚᱢᱚᱫᱚᱛ ᱫᱚ ᱵᱷᱟᱜᱤ ᱠᱚ ᱧᱟᱢᱚᱜ ᱜᱮᱭᱟ᱾ ᱫᱷᱤᱨ ᱡᱟᱹᱥᱛᱤ ᱫᱚ ᱦᱮᱸᱫᱮ ᱦᱮᱸᱫᱮ ᱧᱚᱜ ᱜᱮᱭᱟ ᱠᱚ, ᱦᱮᱸ ᱟᱨ ᱩᱱᱠᱩ ᱦᱮᱸ ᱟᱨ ᱵᱟᱹᱫᱽ ᱠᱚᱨᱮ ᱦᱚᱸ ᱩᱱᱠᱩ ᱤᱭᱟᱹ ᱠᱚ ᱧᱟᱢᱚᱜ ᱜᱮᱭᱟ, ᱡᱟᱦᱟᱸ ᱫᱚ ᱟᱞᱮ ᱞᱮ ᱞᱟᱹᱭᱟᱣᱟ ᱵᱟᱞᱤᱜᱷᱟᱴ ᱠᱚ ᱢᱟᱱᱮ ᱮᱥᱮᱞ ᱧᱚᱜ ᱜᱮᱠᱚ ᱧᱮᱞᱚᱜᱼᱟ ᱦᱮᱸ ᱜᱚᱝᱠᱮ ᱟᱫᱚ ᱫᱷᱤᱨᱤ ᱠᱟᱴᱠᱚᱢ ᱫᱚ ᱟᱞᱮᱫ ᱫᱚ ᱚᱱᱮ ᱨᱤᱫ ᱠᱟᱛᱮ, ᱨᱟᱯᱟᱜ ᱠᱟᱛᱮ, ᱨᱤᱫᱴᱟᱜ ᱮ ᱡᱚᱢᱴᱟᱜ ᱟᱪᱩᱨᱚᱠ ᱵᱩᱡᱷᱟᱜ-ᱟ᱾ ᱦᱮᱸ ᱟᱨ ᱩᱱᱠᱩ ᱡᱟᱦᱟᱸ ᱵᱟᱹᱫ ᱠᱚᱨᱮ ᱠᱚ ᱧᱟᱢᱚᱜᱼᱟ ᱩᱱᱠᱩ ᱫᱚ ᱩᱛᱩ ᱠᱚ ᱦᱚᱸ ᱟᱹᱰᱤ ᱪᱚᱨᱚᱠ ᱠᱚ ᱵᱡᱷᱟᱹᱜᱼᱟ ᱢᱟᱱᱮ᱾ ᱢᱟᱱᱮ ᱩᱱᱠᱩ ᱠᱟᱴᱠᱚᱢ ᱩᱛᱩ ᱛᱮ ᱦᱚᱸ ᱫᱟᱠᱟ ᱠᱚᱦᱚᱸ ᱟᱰᱤᱜᱟᱱ ᱵᱤᱱ ᱡᱚᱢ ᱜᱚᱫᱟ᱾
ᱦᱳᱭ᱾
ᱦᱮᱸ, ᱦᱮᱸ᱾ ᱜᱚᱢᱠᱮ ᱛᱟᱦᱚᱞᱮ ᱮᱸ
ᱟᱨ ᱫᱟᱠᱟ ᱠᱚᱫᱚ ᱟᱹᱰᱤ ᱡᱚᱢ ᱵᱟᱲᱟ ᱦᱩᱭᱩᱜᱼᱟ᱾ ᱟᱵᱤᱱᱟᱜ ᱡᱚᱢ ᱵᱟᱲᱟ ᱦᱩᱭᱱᱟ ᱥᱮ ᱵᱟᱝ?
ᱦᱮᱸ ᱚᱱᱟᱤ ᱡᱚᱢ ᱦᱩᱭᱩᱜᱼᱟ ᱦᱚᱸ ᱱᱚᱜᱼᱚᱭ ᱱᱟ ᱠᱤᱪᱷᱩ ᱟᱫᱚ ᱠᱤᱪᱷᱩ ᱜᱷᱟᱹᱲᱤᱡ ᱞᱟᱦᱭᱟ ᱫᱟᱠᱟ ᱠᱚᱠᱚ ᱤᱥᱤᱱ ᱠᱟᱫᱟ᱾ ᱟᱫᱚ ᱢᱚᱱᱮ ᱦᱩᱭᱩᱜ ᱠᱟᱱᱟ ᱡᱚᱢ ᱨᱮᱱᱟᱜ ᱥᱮᱱ ᱦᱩᱭᱩᱜᱼᱟ, ᱨᱚᱯᱚᱲ ᱵᱟᱲᱟ ᱠᱟᱛᱮᱜ ᱟᱫᱚ ᱥᱮᱱ ᱦᱩᱭᱩᱜᱼᱟ ᱦᱟᱸᱜ ᱱᱤᱭᱟᱹ ᱜᱷᱟᱹᱲᱤᱡ ᱯᱚᱨᱮ
ᱛᱟᱦᱚᱞᱮ ᱟᱯᱮ ᱥᱮᱱᱟᱜ ᱵᱤᱨ ᱵᱤᱨ ᱨᱮᱫᱚ ᱤᱭᱟᱹ ᱤᱭᱟᱹ ᱠᱚ ᱢᱮᱱᱟᱜ ᱠᱚᱣᱟ ᱥᱮ ᱵᱟᱝ ᱠᱩᱞ ᱵᱟᱱᱟ ᱠᱚ?
ᱦᱮᱸ ᱜᱚᱝᱠᱮ ᱢᱟᱱᱮ ᱚᱱᱠᱟ ᱞᱟᱹᱭ ᱞᱮᱠᱷᱟᱱ ᱫᱚ ᱠᱩᱞ ᱵᱟᱱᱟ ᱠᱚᱫᱚ ᱢᱟᱱᱮ ᱵᱟᱝ ᱵᱟᱹᱱᱩᱜ ᱠᱚᱣᱟ, ᱢᱟᱱᱮ ᱦᱟᱹᱛᱤ ᱠᱚᱫᱚ ᱢᱮᱱᱟᱜ ᱠᱚᱣᱟ᱾ ᱟᱨ ᱡᱟᱦᱟᱸ ᱱᱚᱜᱼᱚᱭ ᱵᱚᱞᱮ ᱟᱵᱚᱱᱟᱜ ᱛᱩᱭᱩ ᱠᱚ, ᱦᱟᱴᱜᱟᱨ ᱠᱷᱤᱠᱲᱤ ᱠᱚ, ᱮᱸᱻ ᱨᱩᱸᱰᱟ. ᱠᱚ ᱟᱨ ᱠᱩᱞᱟᱹᱭ ᱠᱚ ᱟᱨ ᱪᱮᱸᱬᱮ ᱪᱤᱯᱩᱫ ᱠᱚᱢᱟ ᱢᱮᱱᱟᱜ ᱠᱚᱜᱮᱭᱟ, ᱦᱮᱸ ᱟᱨ ᱛᱚᱨᱦᱚᱫ ᱠᱚ ᱢᱮᱱᱟᱜ ᱠᱚᱣᱟ, ᱦᱮᱸ ᱱᱩᱠᱩ ᱠᱚᱫᱚ ᱢᱮᱱᱟᱜ ᱠᱚᱜᱮᱭᱟ ᱦᱮᱸ ᱢᱟᱱᱮ ᱟᱭᱩᱵ ᱞᱮᱱᱠᱷᱟᱱ ᱜᱮ ᱵᱟ ᱥᱟᱲᱟᱭ ᱟᱡᱚᱢᱚᱜᱼᱟ ᱢᱟᱨᱟᱜ ᱠᱚ, ᱡᱟᱭᱜᱟ ᱛᱩᱭᱩ ᱠᱚᱣᱟᱜ ᱠᱚ ᱨᱟᱜᱟ, ᱠᱷᱤᱠᱲᱤ ᱠᱚ ᱨᱟᱜᱟ ᱦᱮᱸ
ᱛᱟᱦᱚᱞᱮ ᱜᱚᱢᱠᱮ ᱟᱯᱮ ᱚᱱᱛᱮ ᱨᱮ ᱫᱚ ᱢᱮᱱᱟᱜ ᱠᱚᱣᱟ ᱥᱮ ᱵᱟᱝ?
ᱟᱞᱮ ᱥᱮᱫ ᱫᱚ ᱱᱟᱢᱮ ᱢᱟᱱᱮ ᱱᱟᱢᱮ ᱵᱤᱨ ᱦᱩᱭ ᱠᱟᱱᱟ ᱛᱮᱦᱤᱧ ᱜᱟᱯᱟ ᱫᱚ ᱢᱟᱱᱮ ᱚᱱᱠᱟ ᱪᱤᱞᱤ ᱦᱚᱸᱠᱚ ᱧᱟᱢᱚᱜᱼᱟ᱾ ᱟᱞᱮ ᱥᱮᱫ ᱫᱚ ᱟᱞᱮ ᱥᱮᱫ ᱫᱚ ᱤᱭᱟᱹ ᱥᱩᱫᱷᱩ ᱢᱟᱨᱟᱜ ᱠᱚ ᱧᱟᱢᱚᱜᱼᱟ᱾ ᱟᱨ ᱠᱩᱞᱟᱹᱭ ᱡᱩᱫᱤ ᱢᱤᱫᱴᱮᱱ ᱵᱟᱨᱭᱟ ᱠᱚ ᱧᱟᱢᱚᱜ ᱠᱷᱟᱱ ᱟᱵᱮᱱᱮ ᱵᱤᱨ ᱫᱚ ᱱᱟᱢᱮ ᱵᱤᱨ ᱵᱤᱨ ᱫᱚ ᱪᱟᱵᱟ ᱩᱛᱟᱹᱨ
ᱦᱮᱸ ᱜᱚᱝᱠᱮ, ᱦᱮᱸ ᱜᱚᱝᱠᱮ ᱞᱟᱹᱭ ᱫᱟᱹᱞᱤᱧ ᱟᱯᱮ ᱚᱱᱛᱮ ᱫᱚ ᱢᱟᱨᱟᱜ ᱦᱚᱸᱠᱚ ᱧᱟᱢᱚᱜᱼᱟ
ᱢᱟᱨᱟᱜ ᱦᱮᱸ, ᱧᱟᱢᱚᱜ ᱜᱮᱭᱟ ᱠᱚ ᱾ᱢᱟᱱᱮ ᱠᱚᱢ ᱧᱚᱜ ᱢᱤᱫᱴᱮᱱ ᱵᱟᱨᱭᱟ
ᱦᱮᱸ ᱟᱫᱚ ᱞᱟᱹᱭ ᱟᱹᱞᱤᱧ ᱢᱟᱨᱟᱜ ᱦᱚᱸᱠᱚ ᱜᱚᱡᱽ ᱠᱚᱜᱮᱭᱟ ᱥᱮ
ᱵᱟᱝ ᱵᱟᱝ ᱢᱟᱨᱟᱜ ᱜᱚᱡ ᱠᱚᱫᱚ ᱚᱱᱟ ᱠᱚᱫᱚ ᱵᱟᱨᱚᱱ ᱜᱮᱭᱟ᱾
ᱦᱮᱸ ᱦᱮᱸ ᱦᱮᱸ ᱚᱱᱟ ᱫᱚ ᱵᱟᱨᱚᱱ ᱜᱮᱭᱟ ᱢᱟᱱᱮ ᱟᱞᱮ ᱫᱚ ᱟᱞᱮ ᱫᱚ ᱪᱟᱞᱟᱜ ᱜᱮᱞᱮ ᱥᱮᱸᱫᱽᱨᱟ ᱠᱚᱦᱚᱸ ᱟᱫᱚ ᱱᱚᱜᱼ ᱱᱚᱝᱠᱟ ᱤᱭᱟᱹ ᱠᱚᱞᱮ ᱜᱚᱡ ᱵᱟᱲᱟ ᱠᱚᱣᱟ ᱜᱩᱞᱟᱹᱭ ᱠᱚ ᱟᱨ ᱱᱚᱜᱼᱚᱭ ᱟ ᱠᱩᱞᱟᱹᱭ ᱪᱮᱸᱬᱮ ᱨᱩᱰᱟᱹ ᱠᱚ ᱱᱩᱠᱩ ᱠᱚ ᱜᱚᱡᱽ ᱵᱟᱲᱟ ᱦᱳᱭᱳᱜ ᱜᱮᱭᱟ᱾ ᱦᱮᱸ ᱜᱚᱝᱠᱮ ᱠᱩᱞᱟᱹᱭ, ᱠᱩᱞᱟᱹᱭ ᱡᱤᱞ ᱡᱚᱢ ᱵᱟᱲᱟ ᱟᱜ ᱥᱮ ᱵᱟᱝ?
ᱦᱮᱸ ᱡᱚᱢ ᱫᱚ ᱡᱚᱢ ᱵᱟᱲᱟ ᱦᱩᱭ ᱟᱠᱟᱱᱟ᱾ ᱟᱹᱰᱤ ᱞᱟᱦᱟᱛᱮ
ᱦᱮᱸ ᱠᱩᱞᱟᱹᱭ ᱡᱤᱞ ᱜᱮ ᱥᱤᱵᱤᱞᱟ ᱢᱟᱱᱮ ᱪᱮᱫ ᱵᱤᱱ ᱞᱟᱹᱭᱟ ᱦᱮᱸ ᱡᱚᱢ ᱧᱩ ᱡᱚᱢ ᱵᱟᱲᱟᱜ ᱠᱟᱱ ᱵᱤᱱ ᱵᱩᱡᱽ ᱧᱟᱢᱟ ᱡᱮ ᱛᱤᱱᱟᱹᱜ ᱥᱤᱵᱤᱞᱟ᱾
ᱦᱮᱸ
ᱟᱨ ᱜᱚᱝᱠᱮ ᱤᱭᱟᱹᱵᱮᱱ ᱧᱮᱞ ᱟᱠᱟᱫ ᱠᱚᱣᱟ ᱛᱚᱨᱦᱚᱫ
ᱛᱚᱨᱦᱚᱫ ᱦᱮᱸ ᱧᱮᱞ ᱟᱠᱟᱫ ᱠᱚᱣᱟᱞᱤᱧ ᱛᱚᱨᱦᱚᱜ
ᱦᱮᱸ, ᱡᱚᱢ ᱵᱟᱲᱟ
ᱦᱮᱸ ᱡᱚᱢ ᱵᱟᱲᱟ ᱦᱩᱭ ᱞᱮᱱᱟ, ᱞᱟᱦᱟᱛᱮ ᱧᱚᱜ ᱛᱮ ᱟᱫᱚ ᱛᱮᱦᱤᱧ ᱜᱟᱯᱟ ᱫᱚ ᱚᱱᱠᱟ ᱫᱚ ᱵᱟᱝ
ᱟᱪᱪᱷᱟ ᱟᱪᱪᱷᱟ ᱦᱮᱸ ᱟᱞᱮ ᱚᱱᱛᱮ ᱫᱚ ᱧᱟᱢᱚᱜ ᱜᱮᱭᱟ ᱠᱚ, ᱢᱚᱴᱟᱢᱩᱴᱤ ᱵᱤᱨ ᱨᱮ ᱥᱮᱱ ᱞᱮᱠᱷᱟᱱ ᱜᱮ ᱛᱚᱨᱦᱚᱫ ᱮᱢ ᱧᱟᱢ ᱠᱚᱣᱟ ᱟᱫᱚ ᱛᱚᱨᱦᱚᱫ ᱜᱚᱡᱽ ᱦᱚᱸ ᱢᱩᱥᱠᱤᱞ ᱧᱚᱜ ᱜᱮᱭᱟ ᱢᱟᱱᱮ ᱚᱱᱮ ᱩᱱᱠᱩ ᱪᱟᱢᱲᱟ ᱠᱚ ᱧᱮᱞ ᱜᱮᱭᱟᱛ ᱛᱤᱱᱟᱹᱜ ᱥᱚᱠᱛᱚ ᱥᱚᱠᱛᱚ ᱜᱮᱛᱟ ᱠᱚᱣᱟ᱾
ᱦᱳᱭ ᱩᱱᱠᱩ ᱥᱟᱵ ᱜᱮᱛᱚ ᱠᱚᱥᱴᱚᱭᱟ᱾ ᱩᱱᱠᱩ ᱪᱤᱠᱟᱹᱛᱮᱢ ᱥᱟᱵ ᱠᱚᱣᱟ ᱦᱮᱸᱥᱮ
ᱦᱮᱸ ᱪᱩᱯᱤ ᱠᱚᱦᱚᱸ ᱢᱟᱱᱮ ᱟᱹᱰᱤ ᱠᱮᱴᱮᱡ ᱛᱟᱠᱚᱣᱟ ᱟᱹᱪᱩᱨᱚᱜ ᱡᱩᱫᱤ ᱯᱷᱟᱠᱟ ᱩᱛᱟᱹᱨᱚᱜᱼᱟ ᱢᱟᱱᱮ ᱵᱟᱜ ᱵᱤᱥᱚᱭ ᱛᱮ ᱠᱚ ᱟᱹᱪᱩᱨᱚᱜ ᱢᱮ᱾ᱦᱮᱸ ᱮᱱᱛᱮ ᱫᱚ ᱟᱞᱮ ᱫᱚ ᱚᱱᱠᱟ ᱪᱟᱞᱟᱜ ᱜᱮᱭᱟ ᱞᱮ ᱮᱠᱞᱟ ᱮᱠᱞᱟ ᱫᱚ ᱵᱟᱝᱞᱮ ᱥᱮᱱᱚᱜ ᱜᱮᱭᱟ ᱢᱟᱱᱮ ᱜᱚᱜ ᱡᱚᱴᱟᱣ ᱠᱟᱛᱮᱞᱮ ᱥᱮᱱᱚᱜᱼᱟ᱾ ᱯᱮ ᱯᱩᱱ ᱦᱚᱲ ᱜᱟᱱ
ᱚᱱᱠᱟ ᱛᱮᱞᱮ ᱜᱚᱡ ᱠᱚ
ᱦᱳᱭ
ᱦᱮᱸ ᱜᱚᱝᱠᱮ ᱛᱟᱦᱚᱞᱮ ᱱᱚᱜᱼᱚᱭ ᱱᱤᱛᱚᱜ ᱢᱟ ᱦᱟᱸᱜ ᱵᱤᱨ ᱠᱚᱨᱮ ᱦᱚᱸ ᱟᱹᱰᱤ ᱠᱤᱪᱷᱩ ᱩᱫ ᱠᱚ ᱯᱩᱴᱠᱟᱹ ᱠᱚ ᱩᱰᱩᱠ ᱵᱟᱲᱟᱜ ᱠᱟᱱᱟ ᱾ᱟᱫᱚ ᱟᱯᱮ ᱚᱱᱛᱮ ᱩᱰᱩᱠᱚᱜ ᱠᱟᱱᱟ ᱥᱮ ᱵᱟᱝ?
ᱟᱞᱮ ᱥᱮᱫ ᱫᱚ, ᱟᱞᱮ ᱥᱮᱫ ᱫᱚ ᱢᱚᱴᱟ ᱢᱩᱴᱤ ᱛᱩᱫᱚᱜ ᱠᱟᱱᱟ, ᱢᱟᱱᱮ ᱚᱱᱠᱟ ᱫᱚ ᱵᱟᱝ ᱛᱩᱫᱚᱜ ᱠᱟᱱᱟ, ᱢᱟᱱᱮ ᱧᱟᱢᱚᱜ ᱠᱟᱱᱟ ᱠᱚ ᱢᱤᱫᱴᱟᱝ ᱵᱟᱨᱭᱟ ᱯᱩᱴᱠᱟᱹ ᱠᱚ ᱟᱨ ᱳᱫ ᱠᱚᱦᱚᱸ ᱡᱟᱱᱟᱢᱚᱜ ᱡᱟᱠᱜᱮ ᱢᱚᱴᱟᱢᱩᱴᱤ
ᱟᱞᱮ ᱱᱚᱛᱮ ᱱᱟᱜ ᱱᱤᱛᱚᱜ ᱱᱚᱜ-ᱚᱭ ᱥᱟᱨᱫᱤ ᱜᱚᱫ ᱠᱟᱱᱟ ᱦᱮᱸ ᱞᱟᱹᱭ ᱵᱤᱱ
ᱟᱯᱮ ᱥᱮᱱ ᱫᱚ ᱥᱟᱨᱫᱤ ᱠᱟᱱᱟ?
ᱦᱮᱸ ᱜᱚᱝᱠᱮ ᱟᱞᱮ ᱪᱟᱬᱚ ᱠᱟᱱᱟ ᱛᱚ ᱧᱮᱯ ᱮᱫ ᱠᱚᱣᱟᱸᱧ ᱦᱚᱲ ᱠᱚᱦᱚᱸ ᱢᱟᱱᱮ ᱚᱠᱚᱭ ᱠᱚᱫᱚ ᱵᱟᱹᱫᱽ ᱵᱟᱹᱭᱦᱟᱹᱲ ᱠᱚ ᱵᱟᱠᱚ ᱥᱮᱱᱚᱜ ᱠᱟᱱᱟ ᱱᱤᱛᱚᱜ ᱠᱟᱹᱢᱤ ᱚᱠᱛᱚ ᱨᱮ ᱾ ᱩᱱᱠᱩ ᱫᱚ ᱱᱟᱜ ᱵᱤᱨ ᱠᱚᱦᱚᱸ ᱠᱚ ᱥᱮᱱᱚᱜ ᱠᱟᱱ ᱜᱮᱭᱟ ᱥᱮᱛᱟᱜ ᱧᱚᱜ ᱨᱮᱜᱮ ᱟᱫᱚ ᱟᱨ ᱧᱮᱞᱮᱫ ᱠᱚᱣᱟ ᱩᱫ ᱠᱚᱦᱚᱸ ᱰᱷᱮᱨ ᱰᱷᱮᱨ ᱠᱚ ᱟᱹᱜᱩᱭ ᱫᱟ ᱢᱤᱫ ᱵᱮᱜᱽ᱾ ᱢᱤᱫ ᱵᱟᱨ ᱫᱤᱱ ᱦᱩᱭᱱᱟ ᱟᱨ ᱯᱩᱴᱠᱟᱹ ᱠᱚᱦᱚᱸ ᱠᱚ ᱟᱹᱜᱩᱭᱮᱫ ᱜᱮᱭᱟ ᱛᱟᱞᱟ ᱵᱮᱜᱽ ᱜᱟᱱ ᱫᱚ᱾ ᱡᱟᱦᱟᱸ ᱨᱮᱫᱚ ᱩᱫ ᱯᱩᱴᱠᱟᱹ ᱞᱮ ᱡᱚᱢ ᱜᱚᱫ ᱠᱟᱜᱼᱟ ᱦᱟᱸᱜ᱾
ᱦᱳᱭ ᱾
ᱦᱮᱸ ᱾
ᱜᱚᱝᱠᱮ ᱩᱫ ᱯᱩᱴᱠᱟᱹ ᱞᱮᱴᱳ ᱠᱚᱵᱮᱱ ᱡᱚᱢ ᱵᱟᱲᱟ ᱠᱟᱜ ᱥᱮ ᱵᱟᱝ?
ᱦᱮᱸ ᱡᱚᱢ ᱵᱟᱲᱟ ᱦᱩᱭ ᱠᱟᱱᱟ ᱟᱫᱚ ᱱᱤᱭᱟᱹ ᱵᱚᱪᱷᱚᱨ ᱫᱚ ᱵᱟᱝ ᱡᱚᱢ ᱵᱟᱲᱟ ᱦᱩᱭᱩ ᱠᱟᱱᱟ᱾
ᱦᱮᱸ ᱾ ᱦᱮᱸ ᱯᱷᱩᱴᱠᱟᱹ ᱞᱮᱴᱚ ᱫᱚ ᱞᱮᱴᱚ ᱞᱮᱠᱷᱟᱱ ᱫᱚ ᱟᱹᱰᱤ ᱡᱳᱛ ᱟᱹᱰᱤ ᱡᱳᱛ ᱜᱮ ᱵᱩᱡᱷᱟᱹᱜᱼᱟ ᱾ ᱩᱫ ᱠᱚ ᱢᱟᱱᱮ ᱟᱹᱰᱤ ᱡᱩᱛ ᱵᱩᱡᱟᱹᱜᱼᱟ ᱢᱟᱱᱮ ᱢᱤᱫ ᱴᱟᱹᱴᱭᱟᱹ ᱩᱛᱩ ᱛᱮ ᱜᱮ ᱯᱩᱨᱟᱹ ᱟᱹᱵᱤᱱ ᱢᱟᱱᱮ ᱯᱚᱨᱤᱠᱷᱟ ᱠᱚᱨᱮ ᱞᱮ ᱡᱚᱢ ᱜᱚᱫ ᱜᱮᱭᱟ, ᱟᱫᱚ ᱥᱤᱵᱤᱞ ᱜᱮ ᱵᱩᱡᱷᱟᱹᱜᱼᱟ ᱾
ᱟᱹᱲᱤᱥ
ᱩᱛᱩ ᱤᱥᱤᱱ ᱵᱟᱲᱟ ᱦᱩᱭᱮᱱᱟ
ᱦᱮᱸ᱾ ᱦᱩᱭ ᱥᱮ ᱵᱟᱝ
ᱢᱟᱱᱮ ᱟᱞᱮ ᱟᱞᱮ
ᱦᱮᱸ ᱾ ᱛᱟᱦᱚᱞᱮ ᱟᱯᱮ ᱥᱮᱫ ᱚᱱᱠᱟᱱ ᱯᱚᱨᱚᱵᱽ ᱠᱚ ᱡᱟᱦᱟᱸ ᱚᱝᱠᱟ ᱦᱩᱭᱩᱜᱼᱟ ᱥᱮ ᱵᱟᱝ ᱤᱭᱟᱹᱥ ᱵᱚᱪᱷᱚᱨ ᱨᱮ
ᱦᱮᱸ ᱜᱚᱝᱠᱮ ᱢᱟᱱᱮ ᱟᱵᱚ ᱥᱟᱱᱛᱟᱲ ᱦᱚᱯᱚᱱ ᱫᱚ ᱯᱟᱦᱤᱞ ᱜᱮ ᱢᱟᱱᱮ ᱵᱟᱨᱚᱴᱤ ᱪᱟᱸᱫᱳ ᱨᱮ ᱯᱩᱨᱟᱹ ᱛᱮᱨᱚᱴᱤ ᱯᱟᱨᱵᱚᱱ ᱥᱮ ᱯᱚᱨᱚᱵ ᱢᱮᱱᱟᱜ ᱛᱟᱵᱚᱱᱟ ᱾ ᱚᱱᱠᱟ ᱜᱮ ᱯᱚᱨᱚᱵᱽ ᱯᱩᱱᱟᱹᱭ ᱠᱚᱦᱚᱸ ᱟᱹᱰᱤ ᱜᱟᱱ ᱜᱮ ᱢᱮᱱᱟᱜ ᱛᱟᱵᱚᱱᱟ ᱡᱮ ᱞᱮᱠᱟ ᱦᱮᱸ ᱵᱟᱝ ᱦᱮᱸ ᱥᱚᱦᱚᱨᱟᱭ ᱦᱩᱭᱮᱱ ᱛᱟᱭᱚᱢ ᱵᱟᱦᱟ ᱾ ᱱᱝᱠᱟ ᱟᱹᱰᱤ ᱜᱟᱱ ᱜᱮ ᱢᱟᱱᱮ ᱫᱚᱦᱚ ᱟᱜᱩ ᱵᱟᱝ ᱞᱟᱹᱭ ᱫᱟᱲᱮ ᱟᱵᱮᱱ ᱠᱟᱱᱟ ᱡᱮ ᱞᱮᱠᱟ ᱥᱚᱦᱚᱨᱟᱭ ᱦᱚᱸ ᱦᱩᱭᱩᱜ ᱜᱮᱭᱟ ᱱᱟᱯᱟᱭ ᱜᱮ ᱦᱩᱭᱩᱜᱼᱟ ᱡᱟᱠ ᱡᱚᱢᱚᱠ ᱜᱮ ᱦᱩᱭᱩᱜᱼᱟ ᱾ ᱮᱸᱜ ᱥᱟᱠᱨᱟᱛ ᱡᱮᱢᱚᱱ ᱥᱟᱠᱨᱟᱛ ᱢᱮᱱᱟᱜ ᱛᱟᱵᱚᱱᱟ ᱥᱟᱠᱨᱟᱛ ᱫᱚ ᱥᱟᱱᱟᱢ ᱜᱮ ᱢᱤᱫ ᱜᱮ ᱛᱟᱵᱚᱱ ᱢᱤᱫ ᱥᱟᱠᱨᱟᱛ ᱠᱟᱱᱟ ᱾ ᱚᱱᱟ ᱜᱮ ᱵᱷᱟᱜᱤ ᱞᱤᱧ ᱵᱩᱡᱷᱟᱹᱣᱟ ᱟᱫᱚ ᱟᱨ ᱱᱚᱣᱟ ᱵᱟᱦᱟ ᱯᱚᱨᱚᱵᱽ ᱠᱚᱦᱚᱸ ᱦᱮᱸ ᱱᱟᱯᱟᱭ ᱜᱮ ᱦᱩᱭᱩᱜᱼᱟ ᱢᱟᱱᱮ ᱟᱞᱮ ᱟᱛᱩ ᱫᱚ ᱚᱝᱠᱟ ᱠᱟᱹᱡᱽ ᱨᱟᱹᱥᱤ ᱧᱚᱜ ᱟᱹᱛᱩ ᱠᱟᱱᱟ ᱛᱚ ᱠᱟᱹᱡᱽ ᱢᱟᱨᱟᱝ ᱜᱮᱭᱟ ᱟᱹᱛᱩ ᱦᱚᱸ ᱾
ᱦᱳᱭ ᱾
ᱟᱫᱚ ᱢᱟᱱᱮ ᱟᱹᱰᱤ ᱜᱟᱱ ᱦᱚᱲ ᱠᱚ ᱡᱟᱨᱣᱟᱜ-ᱟ ᱟᱞᱮ ᱟᱹᱛᱩ ᱨᱮ ᱠᱤᱱᱛᱩ ᱢᱟᱱᱮ ᱟᱹᱰᱤ ᱜᱟᱱ ᱠᱚ ᱥᱟᱸᱜᱮ ᱠᱚ ᱧᱮᱞᱚᱜᱼᱟ ᱾ ᱦᱮᱸᱴᱟᱢᱟᱠ ᱛᱩᱢᱫᱟ ᱟᱫᱚ ᱯᱩᱨᱟᱹ ᱡᱳᱨ ᱠᱚ ᱢᱟᱱᱟᱣᱟ᱾ ᱜᱚᱢᱠᱮ ᱟᱯᱮ ᱥᱮᱫ
ᱛᱟᱦᱚᱞᱮ ᱛᱚ ᱵᱷᱟᱜᱮ ᱜᱮ ᱡᱟᱸᱠ ᱦᱩᱭᱩᱜ ᱜᱮᱭᱟ ᱾
ᱦᱮᱸ ᱦᱮᱸ᱾
ᱦᱮᱸ ᱡᱟᱸᱠ ᱫᱚ ᱫᱚᱨᱠᱟᱨᱚᱜ ᱠᱟᱱ ᱜᱮ ᱞᱟᱹᱠᱛᱤᱜ ᱠᱟᱱ ᱜᱮ ᱾
ᱦᱩᱸ ᱦᱩᱸ
ᱟᱨ ᱥᱚᱨᱦᱟᱭ ᱫᱚ ᱟᱯᱮ ᱥᱮᱫ ᱫᱚ ᱛᱤᱱ ᱫᱤᱱ ᱠᱚ ᱢᱟᱱᱟᱣ ᱜᱮᱭᱟ?
ᱦᱮᱸ ᱥᱚᱦᱚᱨᱟᱭ ᱫᱚ ᱞᱤᱭᱟᱹ ᱠᱚ ᱢᱚᱬᱮᱸ ᱥᱤᱝ ᱢᱚᱬᱮᱸ ᱧᱤᱫᱟᱹ ᱠᱚ ᱢᱟᱱᱟᱣᱟ ᱾ ᱢᱮᱱ ᱠᱷᱟᱱ ᱟᱞᱮ ᱥᱮᱫ ᱡᱟᱦᱟᱸᱭ ᱧᱮᱞ ᱵᱟᱲᱟ ᱠᱟᱫ ᱠᱚᱣᱟ ᱵᱟᱨᱥᱤᱧ ᱜᱟᱱ ᱜᱮ ᱠᱚ ᱢᱟᱱᱟᱣᱟ ᱵᱟᱨ ᱥᱤᱧ ᱯᱮ ᱢᱟᱦᱟ ᱾ ᱟᱫᱚ ᱵᱟᱲᱟᱭᱜᱮᱭᱟᱢ ᱫᱚ ᱥᱟᱱᱛᱟᱲᱟ ᱟᱹᱛᱩ ᱨᱮᱢᱟ ᱦᱮᱸ ᱢᱟ ᱥᱚᱨᱚᱦᱟᱭ ᱪᱟᱵᱟ ᱠᱟᱛᱮ ᱦᱚᱸ ᱟᱹᱰᱤ ᱫᱤᱱ ᱦᱮᱸ ᱠᱚ ᱥᱮᱱᱚᱜ ᱜᱮᱭᱟ ᱟᱨ ᱱᱚᱜᱼᱚ ᱱᱚᱝᱠᱟ ᱦᱟᱺᱰᱤ ᱠᱚᱢᱟ ᱢᱮᱱᱟᱜ ᱜᱮᱭᱟ᱾ ᱦᱮᱸ ᱥᱚᱨᱟ ᱥᱚᱨᱤ ᱦᱟᱺᱰᱤ ᱠᱚ ᱚᱱᱟ ᱠᱚᱦᱚᱸ ᱢᱤᱫ ᱥᱚᱯᱛᱟᱦᱚ ᱜᱟᱱ ᱪᱟᱞᱟᱜᱼᱟ ᱧᱩ ᱠᱚᱫᱚ,